ᱦᱮ ᱜᱚᱝᱠᱮ
ᱦᱮᱞᱳ
ᱦᱮᱸ ᱡᱚᱦᱟᱨ ᱜᱮ᱾
ᱜᱚᱝᱠᱮ ᱟᱸᱡᱚᱢᱚᱜ ᱠᱟᱱ ᱛᱟᱹᱞᱤᱧᱼᱟ ᱥᱮ ᱵᱟᱝ ᱨᱚᱲ ᱠᱞᱤᱭᱟᱨ ᱧᱚᱜ?
ᱦᱮᱸ ᱟᱸᱡᱚᱢᱚᱜ ᱠᱟᱱᱟ ᱠᱞᱤᱭᱟᱨ ᱜᱮ ᱟᱸᱡᱚᱢᱚᱜ ᱠᱟᱱᱟ ᱟᱹᱞᱤᱧᱟᱜ?
ᱦᱮᱸ ᱟᱵᱤᱱᱟᱜ ᱟᱸᱡᱚᱢᱚᱜ ᱠᱟᱱᱟ ᱢᱚᱡᱽ ᱜᱮ᱾
ᱟᱸᱪᱪᱷᱟ ᱛᱟᱦᱚᱞᱮ ᱱᱟᱯᱟᱭ ᱵᱟᱲᱟ ᱜᱮᱭᱟᱵᱤᱱ?
ᱦᱮᱸ ᱱᱟᱯᱟᱭ ᱵᱟᱲᱟ ᱜᱮ ᱚᱲᱟᱜ ᱠᱚᱨᱮ ᱦᱚᱸ ᱱᱟᱯᱟᱭ ᱜᱮ ᱟᱵᱤᱱ ᱜᱮ ᱪᱮᱫ ᱞᱮᱠᱟ ᱚᱲᱟᱜ ᱠᱚᱨᱮ ᱚᱠᱟ ᱞᱮᱠᱟ ᱢᱮᱱᱟᱜ ᱯᱮᱭᱟ?
ᱦᱮᱸ ᱮᱠᱷᱚᱱ ᱫᱚ ᱡᱷᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱛᱟᱦᱞᱮ ᱟᱵᱤᱱ ᱦᱚᱸ ᱪᱟᱥ ᱠᱟᱹᱢᱤ ᱠᱚ ᱦᱩᱭᱩᱜ ᱠᱟᱱᱟ ᱥᱮ ᱵᱟᱝ ᱦᱩᱲᱩ ᱨᱚᱦᱚᱭ ᱠᱚ?
ᱦᱮᱸ ᱪᱟᱥ ᱠᱟᱹᱢᱤ ᱠᱚ ᱦᱩᱭᱩᱜ ᱠᱟᱱᱟ ᱱᱤᱛᱚᱜ ᱢᱟ ᱪᱟᱥ ᱫᱤᱱ ᱠᱟᱱᱟ ᱪᱟᱥ ᱠᱟᱹᱢᱤ ᱠᱚᱢᱟ ᱪᱟᱞᱟᱜ ᱠᱟᱱ ᱜᱮᱭᱟ ᱡᱳᱨᱥᱳᱨ ᱜᱮ᱾ ᱚᱱᱠᱟ ᱦᱩᱭᱱᱟ ᱫᱚᱥ ᱫᱤᱱ ᱜᱟᱱ ᱮᱦᱚᱵ ᱠᱟᱛᱮᱫ ᱟᱞᱮ ᱱᱚᱛᱮ ᱫᱚ᱾ ᱦᱮ ᱟᱯᱮ ᱚᱱᱛᱮ ᱜᱮ ᱪᱮᱫ ᱞᱮᱠᱟ ᱪᱟᱥ ᱠᱟᱹᱢᱤ ᱠᱚ ᱮᱦᱚᱵ?
ᱛᱮ ᱦᱚᱸ ᱳᱭ ᱯᱮ ᱯᱩᱱ ᱫᱤᱱ ᱦᱩᱭᱩᱜ ᱠᱟᱱᱟ ᱢᱟᱱᱮ ᱨᱚᱦᱚᱭ ᱠᱚᱫᱚ ᱦᱩᱭᱩᱜ ᱠᱟᱱ ᱜᱮᱭᱟ ᱾ ᱢᱟᱱᱮ ᱮᱠᱷᱚᱱ ᱠᱚ ᱨᱚᱦᱚᱭ ᱮᱫ ᱜᱮᱭᱟ᱾ ᱛᱟᱞᱦᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱚᱱᱛᱮ ᱯᱟᱢᱯ, ᱥᱮᱞᱳ, ᱢᱤᱱᱤ ᱠᱚ ᱢᱮᱱᱟᱜ ᱜᱮᱭᱟ?
ᱵᱟᱝ ᱟᱞᱮ ᱱᱚᱛᱮ ᱫᱚ ᱵᱚᱪᱷᱚᱨ ᱢᱤᱫ ᱫᱷᱟᱹᱣ ᱜᱮ ᱚᱱᱟ ᱥᱮᱨᱢᱟ ᱫᱟᱜ ᱛᱮᱜᱮ ᱱᱤᱛᱚᱜ ᱡᱟ ᱠᱚ ᱪᱟᱥᱟ᱾ ᱤᱱᱟᱹ ᱜᱮ
ᱚ ᱟᱪᱪᱷᱟ
ᱦᱮᱸ ᱚᱱᱟ ᱥᱤᱛᱩᱝ ᱦᱩᱲᱩ ᱠᱚᱫᱚ ᱵᱟᱠᱚ ᱪᱟᱥᱟ ᱥᱮᱞᱚ ᱫᱟᱜ ᱠᱚᱛᱮ᱾
ᱚ ᱟᱞᱮ ᱱᱚᱛᱮ ᱫᱚ ᱢᱟᱱᱮ ᱵᱟᱨ ᱫᱷᱟᱣ ᱜᱮ ᱪᱟᱥ ᱫᱚ ᱦᱩᱭᱩᱜ ᱜᱮᱭᱟ᱾ ᱢᱟᱱᱮ ᱫᱷᱚᱨᱚᱱ ᱥᱚᱢᱚᱭ ᱦᱚᱸ ᱠᱚ ᱪᱟᱥ ᱵᱟᱲᱟᱭ ᱜᱮᱭᱟ? ᱛᱟᱯᱚᱨᱮ ᱥᱮᱞᱚ ᱠᱚ ᱢᱮᱱᱟᱜᱼᱟ ᱯᱟᱢᱯ ᱠᱚ ᱢᱮᱱᱟᱜᱼᱟ ᱠᱮᱱᱮᱞ ᱫᱟᱜ ᱞᱮ ᱧᱟᱢ ᱜᱮᱭᱟ ᱫᱟᱜ ᱨᱮᱱᱟᱜ ᱥᱮ ᱨᱚᱠᱚᱢ ᱚᱥᱩᱵᱤᱫᱷᱟ ᱫᱚ ᱢᱮ ᱵᱟᱝ ᱦᱩᱭᱩᱜ ᱜᱮᱭᱟ᱾
ᱛᱟᱦᱞᱮ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ ᱥᱮ ᱵᱟᱝ
ᱦᱮᱸ ᱥᱚᱵᱽᱡᱤ ᱠᱚ ᱠᱚ ᱪᱟᱥ ᱵᱟᱲᱟᱭ ᱜᱮᱭᱟ ᱟᱞᱮ ᱱᱚᱛᱮ ᱫᱚ ᱵᱟᱠᱚ ᱪᱟᱥᱟ ᱟᱞᱮ ᱠᱷᱚᱱ ᱦᱟᱱᱛᱮ ᱠᱟᱹᱡ ᱥᱟᱭᱤᱰ ᱧᱚᱜ ᱨᱮᱠᱚ ᱪᱟᱥ ᱜᱮᱭᱟ ᱦᱟᱱᱛᱮᱼᱼ ᱥᱟ. ᱜᱤᱧ ᱧᱚᱜ ᱚᱱᱛᱮ ᱨᱮ ᱟᱞᱮ ᱱᱚᱛᱮ ᱫᱚ ᱵᱟᱠᱚᱼᱼ ᱠᱚ ᱪᱟᱥ ᱵᱟᱲᱟᱭᱟ ᱢᱟᱱᱮ ᱤᱱᱠᱟᱹ ᱱᱤᱡᱮ ᱡᱚᱢ ᱞᱮᱠᱟ ᱡᱚᱢ ᱢᱳᱴᱟᱢᱩᱴᱤ ᱞᱮᱠᱟ ᱠᱚ ᱪᱟᱥ ᱵᱟᱲᱟᱭᱟ ᱚᱱᱠᱟ ᱟᱹᱷᱨᱤᱧ ᱞᱮᱠᱟ ᱫᱚ ᱵᱟᱠᱚ ᱪᱟᱥᱟ ᱢᱮᱦᱱᱚᱛ ᱢᱮᱱᱟᱜ ᱟᱥᱮ ᱥᱮᱬᱟ ᱧᱚᱜ ᱪᱟᱥ ᱠᱷᱟᱱ ᱫᱚ ᱠᱟᱹᱡ ᱚᱱᱟ ᱯᱤᱪᱷᱟᱹ ᱨᱮ ᱛᱟᱦᱮᱱ ᱦᱩᱭᱩᱜᱼᱟ ᱛᱚᱵᱮᱱᱟ ᱢᱮᱦᱱᱚᱛ ᱠᱟᱡ ᱞᱟᱜᱼᱟ ᱫᱮᱠᱷᱵᱷᱟᱞ ᱦᱩᱭᱩᱜᱼᱟ ᱵᱟᱝ ᱠᱷᱟᱱ ᱢᱟ ᱵᱟᱭ ᱜᱟᱱᱚᱜ ᱟ ᱥᱮᱼᱼ
ᱦᱮᱸ ᱛᱟᱦᱚᱞᱮ ᱟᱵᱤᱱ ᱫᱚ ᱢᱟᱱᱮ ᱚᱠᱟ ᱥᱮᱫ ᱵᱮ ᱢᱮᱱᱟᱜ ᱵᱤᱱᱟ ᱵᱟᱡᱟᱨ ᱫᱤᱥᱚᱢ ᱥᱮ ᱚᱱᱟ ᱵᱤᱨ ᱫᱤᱥᱚᱢ ᱥᱮᱫ ᱨᱮ ᱟ ᱟᱹᱛᱩ ᱚᱲᱟᱜ ᱫᱚ
ᱤᱧ ᱫᱚ ᱟᱹᱛᱩ ᱫᱤᱥᱚᱢ ᱨᱮᱜᱮ ᱪᱤᱠᱚ ᱞᱟᱭᱟ ᱱᱟᱜ ᱵᱤᱨ ᱫᱤᱥᱚᱢ ᱜᱮ ᱵᱩᱨᱩ ᱠᱚᱼᱼ ᱵᱤᱨ ᱵᱩᱨᱩ ᱜᱟᱰᱟ ᱢᱩᱰᱩ ᱡᱚᱛᱚ ᱜᱮ ᱢᱮᱱᱟᱜᱼᱟ
ᱛᱟᱦᱚᱞᱮ ᱱᱮᱥ ᱴᱟᱭᱤᱢ ᱫᱚ ᱩᱫ ᱯᱷᱩᱴᱠᱟᱹ ᱠᱚ ᱚᱢᱚᱱᱚᱜ ᱜᱮᱭᱟ ᱛᱚ ᱚᱢᱚᱱᱚᱜ ᱠᱟᱱᱟ ᱠᱚ ᱚᱱᱛᱮ?
ᱦᱮᱸ ᱚᱵᱚᱱᱚᱜ ᱠᱟᱱ ᱜᱮᱭᱟ ᱠᱚ ᱩᱫ ᱯᱩᱴᱠᱟᱹ ᱠᱚᱼᱼ ᱩᱫ ᱠᱚ ᱩᱫ ᱠᱚ ᱦᱟᱞᱟᱝ ᱦᱩᱭᱩᱜ ᱠᱟᱱ ᱜᱮᱭᱟ ᱱᱤᱭᱟᱹ ᱵᱟᱨ ᱥᱤᱧᱼᱼ
ᱟᱪᱪᱷᱟ ᱟᱞᱮ ᱱᱚᱛᱮ ᱦᱚᱸ ᱟᱹᱰᱤ ᱡᱟᱹᱥᱛᱤ ᱠᱚ ᱚᱢᱚᱱᱚᱜ ᱠᱟᱱᱟ ᱯᱩᱴᱠᱟᱹ ᱩᱫᱼᱼ ᱡᱟᱦᱟᱸᱭ ᱦᱚᱭᱛᱚ ᱥᱚᱢᱚᱭ ᱢᱮᱱᱟᱜᱼᱟ ᱩᱱᱠᱩ ᱫᱚ ᱢᱟᱱᱮ ᱥᱟᱨᱟ ᱫᱤᱱ ᱜᱮ ᱯᱨᱟᱭ ᱵᱤᱨ ᱨᱮᱠᱚ ᱛᱟᱦᱮᱱ ᱠᱟᱱᱟ ᱥᱮᱛᱟ ᱠᱚ ᱪᱟᱞᱟᱜ ᱠᱟᱱᱟ ᱥᱮᱭ ᱱᱚᱴᱟ ᱫᱚᱥᱴᱟ ᱦᱩᱭᱩᱜ ᱠᱟᱱᱟ ᱫᱟᱠᱟ ᱡᱚᱢ ᱠᱟᱛᱮ ᱟᱵᱟᱨ ᱠᱚ ᱪᱟᱞᱟᱜ ᱠᱟᱱᱟ ᱥᱮᱭ ᱢᱟᱡᱟᱱ ᱠᱚ ᱦᱤᱡᱼᱼ ᱠᱟᱱᱟ ᱫᱤᱭ ᱩᱱᱠᱩ ᱫᱚᱠᱚ ᱟᱠᱷᱨᱤᱧ ᱮᱫ ᱠᱚᱣᱟ ᱟᱹᱰᱤ ᱦᱚᱲ ᱜᱮ
ᱦᱮᱸ ᱟᱫᱮᱠ ᱠᱚᱫᱚ ᱠᱚ ᱟᱠᱷᱨᱤᱧ ᱠᱚ ᱜᱮᱭᱟ ᱛᱚ ᱯᱩᱴᱠᱟᱹ ᱠᱚ ᱩᱫ ᱠᱚ ᱚᱝᱠᱟ ᱵᱟᱡᱟᱨ ᱠᱚᱨᱮᱜ
ᱦᱮᱸ ᱟᱱᱮ ᱯᱟᱹᱭ ᱦᱮᱸ ᱯᱟ. ᱭ ᱢᱟᱱᱮ ᱯᱟᱹᱭᱠᱟᱹᱨ ᱚᱲᱟᱜ ᱛᱮᱠᱚ ᱦᱤᱡᱩᱜ ᱠᱟᱱᱟ ᱩᱝᱠᱩ ᱠᱚᱠᱚ ᱤᱫᱤᱭ ᱮᱫ ᱠᱚᱣᱟ ᱛᱟᱦᱚᱞᱮ ᱵᱟᱡᱟᱨᱼᱼ ᱪᱟᱞᱟᱣ ᱵᱟᱝ ᱦᱩᱭᱩᱜ ᱠᱟᱱᱟ
ᱦᱮᱸ
ᱱᱮᱛᱟᱨ ᱟᱹᱰᱤ ᱡᱟᱭᱜᱟ ᱨᱮ ᱧᱮᱞᱚᱜ ᱠᱟᱱᱟ ᱡᱮ ᱵᱤᱨ ᱵᱩᱨᱩ ᱠᱚ ᱢᱟᱜ ᱠᱟᱛᱮᱫ ᱮᱢᱱᱤᱼᱼ ᱠᱚᱞᱠᱟᱨᱠᱷᱟᱱᱟ ᱠᱟᱹᱴᱤᱡ ᱵᱮᱥᱴ ᱠᱚ ᱵᱮᱱᱟᱣ ᱫᱟ ᱱᱤᱭᱟᱹ ᱛᱤᱱᱟᱹᱜ ᱴᱟᱜ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱡᱚᱫᱤᱵᱤᱱ ᱞᱟᱹᱭ ᱠᱮᱭᱟ ᱠᱟᱹᱴᱤᱡᱼᱼ
ᱪᱮᱫ ᱞᱮᱠᱟᱼᱼ
ᱱᱮᱛᱟᱨ ᱢᱟ ᱟᱹᱰᱤ ᱡᱟᱭᱜᱟ ᱨᱮ ᱧᱮᱞᱚᱜ ᱠᱟᱱᱟ ᱡᱮ ᱵᱤᱨ ᱵᱩᱨᱩ ᱠᱚ ᱢᱟᱜ ᱠᱟᱛᱮᱜ ᱛᱟᱯᱚᱨᱮ ᱫᱟᱨᱮ ᱠᱚ ᱢᱟᱜ ᱠᱟᱛᱮ ᱵᱚᱲᱚ ᱵᱚᱲᱚᱼᱼ ᱠᱚᱞᱠᱟᱨᱠᱷᱟᱱᱟ ᱠᱚ ᱵᱮᱱᱟᱣ ᱮᱫᱟ ᱛᱚ ᱱᱤᱭᱟᱹ ᱟᱵᱚ ᱥᱚᱢᱟᱡᱽ ᱞᱟᱹᱜᱤᱫ ᱛᱤᱱᱟᱹᱜ ᱴᱟᱜ ᱵᱷᱟᱜᱤ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱡᱩᱫᱤ ᱵᱤᱱ ᱞᱟᱹᱭ ᱠᱮᱭᱟ ᱠᱟᱹᱴᱤᱡ
ᱵᱟᱝᱟ ᱱᱚᱣᱟ ᱫᱚ ᱟᱨ ᱚᱠᱟ ᱦᱤᱥᱟᱹᱵ ᱛᱮ ᱵᱷᱟᱹᱜᱤ ᱵᱤᱱ ᱞᱟᱹᱭᱟ ᱚᱱᱟ ᱵᱷᱟᱹᱜᱤ ᱫᱚ ᱵᱟᱭ ᱦᱩᱭᱩᱜ ᱠᱟᱱᱟ ᱱᱚᱣᱟ ᱢᱟ ᱞᱟᱹᱭ ᱞᱮᱠᱷᱟᱱ
ᱦᱩᱸ ᱚᱱᱟ ᱠᱚ ᱵᱮᱱᱟᱣ ᱠᱟᱛᱮ ᱢᱟ ᱟᱹᱰᱤ ᱜᱮ ᱵᱟᱨᱫᱩᱥᱚᱱᱚᱜ ᱠᱟᱱᱟ
ᱦᱮᱸ ᱫᱩᱥᱚᱱ ᱫᱚ ᱫᱩᱥᱚᱱᱚᱜ ᱠᱟᱱᱟ ᱛᱚ
ᱦᱮᱸ
ᱛᱟᱯᱚᱨ ᱱᱮᱛᱟᱨ ᱧᱮᱞᱚᱜ ᱠᱟᱱᱟ ᱡᱮ ᱚᱛᱤᱨᱤᱠᱛᱚ ᱫᱟᱨᱮ ᱠᱚ ᱢᱟᱜ ᱠᱷᱟᱹᱛᱤᱨ ᱛᱮ ᱟᱵᱚᱦᱟᱣᱟ ᱨᱮᱱᱟᱜ ᱵᱤᱨᱟᱴ ᱯᱚᱨᱤᱵᱚᱨᱛᱚᱱ ᱧᱮᱞᱚᱜ ᱠᱟᱱᱟ ᱢᱟᱱᱮ ᱥᱚᱴᱷᱤᱠ ᱴᱟᱭᱤᱢ ᱨᱮᱦᱚᱸ ᱵᱚᱨᱥᱟ ᱦᱚᱸ ᱵᱟᱝ ᱦᱩᱭᱩᱜ ᱠᱟᱱᱟ, ᱛᱟᱯᱚᱨᱮᱚᱛᱤᱠ ᱚᱛᱤᱨᱤᱠ ᱚᱛᱤᱨᱤᱠᱛᱚ ᱜᱚᱨᱚᱢ ᱥᱤᱛᱩᱝ ᱯᱟᱲᱟᱜ ᱠᱟᱱᱟ ᱞᱟᱦᱟᱛᱮ ᱩᱱᱟᱹᱜᱴᱟ ᱫᱚ ᱯᱟᱲᱦᱟᱣ ᱨᱮᱦᱚᱸ ᱢᱟᱱᱮ ᱥᱚᱡᱚ ᱜᱟᱱᱚᱜ ᱛᱮ ᱜᱚᱨᱚᱢ ᱠᱚ ᱥᱤᱛᱩᱝ ᱜᱚᱨᱚᱢ ᱠᱚ᱾ ᱠᱤᱱᱛᱩ ᱠᱚᱞᱠᱟᱨᱠᱷᱟᱱᱟ ᱵᱮᱱᱟᱣ ᱦᱚᱸᱛᱚ ᱫᱚᱨᱠᱟᱨ ᱠᱟᱱᱟ ᱚᱸᱰᱮ ᱦᱚᱸᱛᱚ ᱵᱮᱱᱟᱣ ᱞᱮᱠᱷᱟᱱ ᱟᱹᱰᱤ ᱦᱚᱲ ᱠᱚ ᱠᱟᱹᱢᱤ ᱠᱚ ᱧᱟᱢᱟ ᱚᱸᱰᱮ ᱠᱷᱚᱱ ᱟᱹᱰᱤ ᱦᱚᱲ ᱢᱤᱫᱴᱟᱝ ᱠᱚᱢᱚᱦᱚᱥᱛᱷᱟᱱ ᱦᱩᱭᱩᱜ ᱛᱟᱠᱚᱣᱟ᱾
ᱦᱮᱸ ᱢᱤᱫ ᱦᱤᱥᱟᱹᱵ ᱵᱤᱧ ᱧᱮᱞ ᱞᱮᱠᱷᱟᱱ ᱫᱚ ᱞᱟᱹᱭ ᱞᱮᱠᱷᱟᱱ ᱫᱚ ᱱᱟᱯᱟᱭ ᱜᱮᱭᱟ, ᱟᱨᱚ ᱢᱤᱫ ᱦᱤᱥᱟᱹᱵ ᱵᱤᱱ ᱞᱟᱹᱭ ᱞᱮᱠᱷᱟᱱ ᱫᱚ ᱵᱟᱭ ᱱᱟᱯᱟᱭᱟ ᱠᱷᱟᱨᱟᱯ ᱜᱤ᱾
ᱟᱪᱪᱷᱟ ᱦᱮᱸ ᱟᱫᱚ ᱟᱹᱞᱤᱧ ᱞᱤᱧ ᱢᱚᱱᱮᱭᱟ ᱡᱟᱦᱟᱸ ᱠᱚᱨᱮ ᱦᱭᱛᱚ ᱯᱷᱟᱸᱠᱟ ᱡᱟᱭᱜᱟ ᱢᱮᱱᱟᱜᱼᱟ ᱥᱮᱨᱚ ᱠᱚᱢ ᱚᱱᱟ ᱠᱚᱨᱮ ᱠᱚᱞᱠᱟᱨᱠᱷᱟᱱᱟ ᱵᱮᱱᱟᱣ ᱞᱮᱠᱷᱟᱱ ᱜᱮ ᱵᱷᱟᱜᱮᱜᱼᱟ᱾
ᱦᱳᱭ ᱡᱟᱭᱜᱟ ᱢᱟ ᱵᱟᱹᱱᱩᱜ ᱵᱟᱹᱱᱩᱜ ᱞᱮᱠᱟ ᱚᱱᱠᱟᱱ ᱠᱟᱛᱷᱟ ᱢᱟ ᱵᱟᱝ ᱠᱟᱱᱟ᱾
ᱦᱮᱸ ᱛᱟᱯᱚᱨᱮ ᱡᱟᱦᱟᱸ ᱠᱚᱨᱮ ᱫᱟᱨᱮ ᱠᱚ ᱢᱟᱜ ᱫᱟ ᱚᱸᱰᱮ ᱛᱤᱱᱟᱹᱜ ᱵᱤᱱ ᱢᱟᱜᱟ ᱚᱱᱟ ᱠᱷᱚᱱ ᱫᱤᱜᱩᱱ ᱢᱟᱱᱮ ᱫᱟᱨᱮ ᱠᱚ ᱨᱚᱦᱚᱭ ᱞᱮᱠᱷᱟᱱ ᱚᱱᱟ ᱚᱵᱷᱟᱵᱽ ᱠᱚᱦᱚᱸ ᱠᱟᱹᱴᱤᱡ ᱯᱩᱨᱚᱱ ᱠᱚᱜᱼᱟ᱾
ᱟᱨ ᱚᱱᱛᱮ ᱟᱯᱮᱥᱮᱫ ᱫᱚ ᱛᱚᱵᱮ ᱫᱟᱜ ᱡᱟᱹᱲᱤ ᱠᱚᱫᱚ ᱵᱷᱟᱜᱤ ᱜᱮ ᱦᱩᱭᱩᱜ ᱠᱟᱱᱟ?
ᱦᱮᱸ ᱫᱟᱜ ᱡᱟᱹᱲᱤ ᱫᱚ ᱵᱷᱟᱜᱤ ᱜᱮ ᱦᱩᱭᱩᱜ ᱠᱟᱱᱟ ᱛᱮᱦᱮᱧ ᱦᱚᱸ ᱥᱮᱛᱟᱜ ᱨᱮ ᱵᱷᱟᱜᱤ ᱜᱮ ᱫᱟᱜ ᱠᱟᱫᱟᱭ ᱱᱤᱛᱟᱹᱜ ᱢᱟᱱᱮ ᱵᱚᱱᱫᱚ ᱦᱟ ᱛᱟᱲ ᱱᱤᱛᱚᱜ ᱫᱚ ᱵᱟᱹᱱᱩᱜᱼᱟ ᱾
ᱦᱮᱸ ᱱᱚᱛᱮ ᱟᱞᱮ ᱱᱚᱛᱮ ᱦᱚᱸ ᱢᱚᱛᱞᱚᱵᱽ ᱥᱮ ᱛᱟᱜ ᱫᱟᱜ ᱠᱟᱜᱼᱟ, ᱱᱤᱛᱚᱜ ᱫᱚ ᱢᱟᱱᱮ ᱛᱷᱤᱨ ᱠᱟᱜᱼᱟ ᱟᱞᱮ ᱱᱚᱛᱮ ᱦᱚᱸ ᱥᱮᱢ ᱜᱮ ᱤᱱᱠᱟᱹᱜ ᱜᱤ ᱾
ᱟᱪᱪᱷᱟ᱾
ᱦᱩᱸ᱾
ᱛᱟᱦᱚᱞᱮ ᱪᱮᱫ ᱦᱩᱲᱩ ᱠᱚᱯᱮ ᱨᱚᱦᱚᱭ ᱠᱮᱜᱼᱟ ᱡᱩᱫᱤ ᱢᱤᱫᱴᱟᱝ ᱵᱟᱨᱭᱟ ᱧᱩᱛᱩᱢ ᱵᱤᱧ ᱞᱟᱹᱭ ᱠᱮᱭᱟ᱾
ᱦᱮᱸ ᱟᱞᱮ ᱱᱚᱛᱮ ᱫᱚ ᱟᱞᱮ ᱱᱚᱛᱮ ᱫᱚ ᱢᱚᱛᱞᱚᱵᱽ ᱟᱹᱰᱤ ᱨᱚᱠᱚᱢ ᱵᱟᱨᱚ ᱵᱚᱨᱚᱱ ᱦᱩᱲᱩ ᱠᱚ ᱨᱚᱦᱚᱭ ᱜᱮᱭᱟ ᱟᱫᱚ ᱢᱟᱱᱮ ᱡᱟᱫᱟᱛᱚᱨ ᱟᱞᱮ ᱱᱚ